ᱦᱮᱞᱳ
ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ
ᱞᱟᱹᱭ ᱫᱟᱹᱞᱤᱧ ᱟᱹᱞᱤᱧᱟᱜ ᱨᱚᱲ ᱵᱷᱟᱹᱜᱤ ᱜᱮ ᱟᱸᱡᱚᱢᱚᱜ ᱠᱟᱱ ᱛᱟᱞᱤᱧᱟ ᱛᱚ
ᱦᱮᱸ ᱵᱷᱟᱜᱮ ᱟᱸᱡᱚᱢᱚᱜ ᱠᱟᱱ ᱛᱟᱹᱵᱤᱱᱟ ᱟᱨ ᱟᱹᱞᱤᱧᱟᱜ ᱨᱚᱲ
ᱦᱮᱸ ᱟᱵᱤᱱ ᱦᱚᱸ ᱴᱷᱤᱠ ᱜᱮ ᱟᱸᱡᱚᱢᱚᱜ ᱠᱟᱱᱟ
ᱟᱪᱪᱷᱟ ᱦᱮᱸ
ᱦᱮᱸ ᱛᱚ ᱱᱤᱛᱚᱜ ᱫᱚ ᱪᱮᱫ ᱠᱚᱵᱤᱱ ᱪᱤᱠᱟᱹ ᱵᱟᱲᱟᱭ ᱮᱫᱼᱟ
ᱱᱤᱛᱚᱜ ᱫᱚ ᱱᱚᱛᱮ ᱵᱟᱹᱫᱽ ᱥᱮᱱ ᱦᱮᱡ ᱦᱩᱭ ᱟᱠᱟᱱᱟ ᱱᱚᱣᱟ ᱛᱚᱞᱟ ᱠᱚᱞᱮ ᱜᱤᱲᱤ ᱠᱟᱜᱼᱟ ᱱᱚᱣᱟ ᱠᱚ ᱧᱮᱞ ᱦᱩᱭᱩᱜ ᱠᱟᱱᱟ ᱦᱮᱸ
ᱤᱧ ᱡᱚᱢ ᱵᱟᱲᱟ ᱠᱚ ᱦᱩᱭ ᱮᱱᱟ
ᱦᱩᱸ ᱡᱚᱢ ᱵᱟᱲᱟ ᱠᱚ ᱦᱩᱭ ᱠᱟᱱᱟ
ᱚ ᱛᱚ ᱱᱤᱛᱚᱜ ᱚᱱᱛᱮᱱᱟᱜ ᱦᱚᱭ ᱦᱤᱥᱤᱫ ᱠᱚᱫᱚ ᱪᱮᱫ ᱞᱮᱠᱟ ᱫᱟᱜ ᱡᱟᱹᱲᱤ ᱠᱚ
ᱱᱚᱛᱮᱱᱟᱜ ᱦᱚᱭ ᱦᱤᱸᱥᱤᱫ ᱫᱟᱜ ᱡᱟᱹᱲᱤ ᱠᱚᱫᱚ ᱦᱚᱜᱼᱚᱭ ᱦᱩᱭᱩᱜ ᱠᱟᱱ ᱜᱮᱭᱟ ᱫᱟᱜ ᱫᱟᱜ ᱮᱫ ᱜᱮᱭᱟᱭ
ᱚ ᱟᱪᱪᱷᱟ ᱟᱫᱚ ᱛᱟᱦᱞᱮ ᱱᱤᱛᱚᱜ ᱫᱚ ᱵᱟᱦᱨᱮ ᱥᱮᱱ ᱨᱮ ᱢᱮᱱᱟᱜ ᱟᱠᱟᱫ ᱵᱮᱱᱟ
ᱦᱳᱭ ᱱᱚᱛᱮ ᱵᱟᱹᱫᱽ ᱥᱮᱱ ᱦᱮᱡ ᱦᱩᱭ ᱟᱠᱟᱱᱟ
ᱛᱚ ᱟᱞᱮᱥᱮᱱ ᱟᱞᱮ ᱥᱮᱱ ᱦᱚᱸ ᱦᱮᱸ ᱱᱚᱝᱠᱟ ᱢᱟᱱᱮ ᱨᱤᱢᱤᱞ ᱨᱤᱢᱤᱞ ᱟᱠᱟᱜᱼᱟᱭ ᱫᱟᱜ ᱫᱚ ᱱᱟᱸᱜ ᱟᱹᱣᱨᱤ ᱡᱚᱨᱚᱭᱟᱭ
ᱦᱩᱸ
ᱥᱮᱛᱟᱜ ᱠᱷᱚᱱᱟᱜ ᱜᱮ ᱨᱤᱢᱤᱞ ᱨᱤᱢᱤᱞ ᱜᱮ ᱢᱮᱱᱟᱜᱼᱟ
ᱟᱞᱮ ᱥᱮᱱ ᱫᱚ ᱦᱚᱞᱟᱭ ᱫᱟᱜ ᱞᱮᱜᱼᱟ ᱥᱮᱛᱟᱜ ᱠᱷᱚᱱᱟᱜ ᱟᱹᱭᱩᱵ ᱫᱷᱟᱹᱵᱤᱡ ᱱᱤᱛᱚᱜ ᱫᱚ ᱱᱟᱜ ᱚᱱᱠᱟ ᱫᱚ ᱵᱟᱝ ᱧᱮᱞᱚᱜ ᱠᱟᱱᱟ ᱥᱤᱛᱩᱝ ᱜᱮ
ᱚ
ᱠᱷᱩᱵ ᱥᱤᱛᱩᱝ ᱦᱚᱸ ᱵᱟᱝᱟ ᱢᱟᱱᱮ ᱡᱟᱦᱟᱸ ᱛᱤᱱ ᱡᱟᱦᱟᱸ ᱛᱤᱱᱨᱮ ᱵᱮᱲᱟᱭ ᱧᱮᱞᱚᱜ ᱠᱟᱱᱟᱭ ᱟᱨᱦᱚᱸ ᱵᱟᱭ ᱧᱮᱞᱚᱜ ᱠᱟᱱᱟᱭ
ᱟᱞᱮ ᱥᱮᱱ ᱫᱚ ᱦᱚᱞᱟ ᱟᱹᱭᱩᱵᱮ ᱫᱟᱜ ᱮᱫ ᱛᱟᱦᱮᱱᱼᱟ ᱟᱫᱚ ᱛᱤᱠᱤᱱ ᱵᱮᱲᱟ ᱫᱚ ᱮᱭ ᱚᱱᱠᱟ ᱥᱤᱛᱩᱝᱮᱜᱼᱟᱭ ᱟᱨᱦᱚᱸ ᱩᱢᱩᱞᱮᱜᱼᱟᱭ ᱥᱤᱛᱩᱝᱮᱜᱼᱟᱭ ᱩᱢᱩᱞᱮᱜᱼᱟᱭ
ᱦᱩᱸ ᱟᱫᱚ ᱟᱯᱮᱥᱱ ᱫᱚ ᱛᱚᱞᱟ ᱠᱚᱫᱚ ᱜᱤᱲᱤ ᱵᱟᱲᱟ ᱦᱩᱭ ᱠᱟᱱᱟ ᱥᱮ ᱵᱟᱝᱟ
ᱦᱮᱸ ᱜᱤᱰᱤ ᱵᱟᱲᱟ ᱦᱳᱭ ᱟᱠᱟᱱᱟ ᱠᱟᱹᱢᱤ ᱠᱚ ᱪᱟᱞᱟᱣ ᱟᱠᱟᱱᱟ ᱚᱲᱟᱜ ᱦᱚᱲ
ᱟᱢ ᱵᱟᱢ ᱪᱟᱞᱟᱣ
ᱵᱟᱹᱫ ᱥᱮᱱ ᱜᱮ ᱤᱧ ᱫᱚ ᱵᱟᱹᱧ ᱪᱟᱞᱟᱣ ᱟᱠᱟᱱᱟ ᱤᱧ ᱫᱚ ᱚᱲᱟᱜ ᱨᱮᱜᱮ ᱢᱤᱱᱟᱹᱧᱟ ᱮᱭᱛᱚ ᱢᱟᱱᱮ ᱜᱤᱫᱽᱨᱟᱹ ᱦᱮᱡ ᱞᱮᱱ ᱛᱟᱦᱮᱸᱫ ᱠᱚ ᱴᱤᱭᱩᱥᱚᱱ ᱟᱫᱚ ᱩᱱᱠᱩ ᱜᱮ ᱯᱟᱲᱦᱟᱣ ᱵᱟᱲᱟ ᱠᱟᱛᱮᱜ ᱤᱧ ᱪᱷᱩᱴᱤ ᱵᱟᱲᱟ ᱠᱮᱫ ᱠᱚᱣᱟ
ᱚᱠᱟ ᱚᱠᱟ ᱠᱮᱞᱟᱥ ᱨᱮᱱ ᱴᱤᱭᱩᱥᱚᱱ ᱯᱟᱲᱦᱟᱣ ᱠᱚᱜᱮᱟᱢ
ᱮᱭ ᱛᱚ ᱠᱟᱹᱴᱤᱡ ᱜᱤᱫᱽᱨᱟᱹᱧ ᱯᱟᱲᱟᱣ ᱠᱚᱜᱮᱭᱟ ᱚᱣᱟᱱ ᱴᱩ ᱠᱚᱨᱮᱱ
ᱦᱮᱸ ᱥᱟᱱᱛᱟᱞᱤ ᱢᱤᱰᱤᱭᱟᱢ ᱥᱮ ᱱᱟᱣᱟ ᱤᱭᱮᱨᱮᱱ ᱜᱮ ᱵᱟᱝᱞᱟ ᱢᱤᱰᱤᱭᱟᱢ ᱨᱮᱱ
ᱥᱟᱱᱛᱟᱞᱤ ᱢᱤᱰᱤᱭᱟᱢ ᱨᱮ ᱦᱮᱸ ᱟᱞᱮ ᱱᱚᱰᱮ ᱥᱩᱨ ᱨᱮᱫᱚ ᱥᱟᱱᱛᱟᱞᱤ ᱢᱤᱰᱤᱭᱟᱢ ᱛᱮ ᱤᱥᱠᱩᱞ ᱢᱮᱱᱟᱜ-ᱟ ᱵᱟᱨᱭᱟ ᱯᱨᱟᱭᱢᱟᱨᱤ ᱠᱷᱚᱱᱟᱜ ᱟᱻ ᱥᱮᱠᱮᱱᱰ ᱠᱮᱞᱟᱥ ᱫᱷᱟᱹᱵᱤᱡ ᱜᱮ ᱵᱷᱟᱹᱜᱮ
ᱦᱩᱸᱻ ᱟᱪᱪᱷᱟ ᱵᱷᱟᱹᱜᱤ ᱜᱮᱛᱚ ᱛᱤᱱᱟᱹᱜ ᱜᱟᱱ ᱩᱸᱜ ᱦᱮᱸ ᱛᱤᱱᱟᱹᱜ ᱜᱟᱱ ᱜᱤᱫᱽᱨᱟᱹᱢ ᱯᱟᱲᱦᱟᱣ ᱠᱚᱜᱮᱭᱟ?
ᱮᱭ ᱢᱚᱴᱟ ᱢᱩᱸᱴᱤ ᱦᱤᱡᱩᱜ ᱜᱮᱭᱟ ᱠᱚ ᱥᱮᱛᱟᱜ ᱵᱮᱲᱟ ᱫᱚ ᱮᱭ ᱥᱟᱛ ᱟᱴ ᱡᱚᱱ ᱜᱟᱱ᱾
ᱦᱮᱸ
ᱦᱮᱸ ᱩᱱᱠᱩ ᱠᱚ ᱯᱟᱲᱦᱟᱣ ᱠᱟᱛᱮᱜ ᱪᱮᱫ ᱞᱮᱠᱟᱢ ᱵᱩᱡᱟ
ᱪᱮ ᱵᱷᱟᱹᱜᱤ ᱜᱮᱭᱟ ᱟᱫᱚ ᱜᱤᱫᱽᱨᱟᱹ ᱦᱚᱲ ᱛᱚ ᱢᱟᱱᱮ ᱠᱟᱹᱴᱤᱡ ᱢᱩᱥᱠᱤᱞ ᱧᱚᱜ ᱜᱮᱭᱟ ᱩᱱᱠᱩ ᱵᱩᱡᱷᱟᱹᱣ ᱦᱚᱪᱚ ᱠᱟᱹᱴᱤᱡ ᱢᱟᱱᱮ ᱵᱷᱟᱹᱜᱤ ᱵᱷᱟᱵᱛᱮ ᱵᱩᱡᱷᱟᱹᱣ ᱦᱚᱪᱚᱭ ᱦᱩᱭᱩᱜ ᱛᱟᱢᱟ ᱵᱟᱠᱚ ᱟᱸᱡᱚᱢᱟ ᱠᱟᱛᱷᱟ ᱠᱚ ᱠᱟᱹᱴᱤᱡ ᱵᱚᱛᱚᱨ ᱦᱚᱪᱚ ᱦᱚᱸ ᱦᱩᱭᱩᱜ ᱜᱮᱭᱟ ᱡᱮ ᱯᱟᱲᱦᱟᱣ ᱤᱧ ᱮᱢᱟ ᱠᱚᱣᱟ ᱵᱟᱨ ᱵᱟᱨ ᱡᱩᱫᱤ ᱵᱟᱠᱚ ᱯᱟᱲᱦᱟᱣ ᱟᱹᱜᱩᱭᱟ ᱛᱟᱦᱚᱞᱮ ᱠᱟᱹᱴᱤᱡ ᱵᱚᱛᱚᱨᱦᱚᱪᱚ ᱦᱩᱭᱩᱜ-ᱟ ᱯᱟᱱᱤᱥᱢᱮᱱᱴ ᱮᱢ ᱠᱚ ᱦᱩᱭᱩᱜ ᱜᱮᱭᱟ ᱟᱫᱚ ᱦᱮᱸ ᱜᱤᱫᱽᱨᱟᱹ ᱦᱚᱲ ᱛᱚ ᱴᱷᱤᱠ᱾ ᱡᱮ ᱱᱤᱛᱚᱜ ᱴᱟᱭᱤᱢ ᱨᱮ ᱡᱩᱫᱤ ᱵᱷᱟᱹᱜᱤ ᱞᱮᱠᱟ ᱜᱟᱭᱤᱰ ᱵᱟᱭ ᱮᱢᱟᱭᱟ ᱩᱱᱤ ᱫᱚ ᱥᱮᱬᱟ ᱠᱟᱛᱮ ᱵᱟᱭ ᱤᱭᱟᱹ ᱫᱟᱲᱮᱭᱟᱜᱼᱟ,
ᱯᱚᱨᱮᱛᱮ ᱤᱱᱠᱟᱹ ᱤᱱᱠᱟᱹᱜᱮ ᱛᱟᱦᱮᱱᱟᱭ ᱤᱱᱠᱟᱹ ᱥᱤᱠᱠᱷᱟᱹ ᱜᱮ ᱧᱟᱢᱟᱭ᱾
ᱦᱮᱸ ᱦᱮᱸ᱾
ᱦᱩᱸ
ᱟᱫᱚ ᱤᱧ ᱫᱚ ᱠᱟᱹᱴᱤᱡ ᱤᱧ ᱵᱚᱛᱚᱨ ᱦᱚᱪᱚ, ᱠᱚᱣᱟ ᱢᱟᱱᱮ ᱠᱟᱹᱴᱤᱡ ᱢᱟᱱᱮ ᱩᱰᱵᱚᱥ ᱦᱚᱪᱚ ᱠᱚᱣᱟ ᱤᱧ ᱡᱟᱦᱟᱱᱟᱜ ᱯᱟᱱᱤᱥᱢᱮᱱᱴ ᱤᱧ ᱮᱢᱟ ᱠᱚᱣᱟ, ᱮᱵᱟᱨ ᱡᱩᱫᱤᱧ ᱢᱮᱛᱟ ᱠᱚᱣᱟ ᱦᱮᱸ ᱟᱫᱚ ᱠᱤᱪᱷᱩ ᱠᱤᱪᱷᱩ ᱫᱚ ᱱᱚᱰᱮ ᱦᱚᱥᱴᱮᱞ ᱢᱮᱱᱟᱜᱼᱟ ᱛᱚ, ᱦᱚᱥᱴᱮᱞ ᱜᱤᱫᱽᱨᱟᱹ ᱠᱤᱪᱷᱩ ᱠᱚ ᱦᱤᱡᱩᱜᱼᱟ ᱵᱟᱦᱨᱮ ᱠᱚ ᱠᱚ ᱦᱤᱡᱩᱜᱼᱟ ᱛᱚ, ᱟᱫᱚ ᱡᱟᱦᱟ ᱦᱳᱥᱴᱮᱞ ᱜᱤᱫᱽᱨᱟᱹ ᱢᱟ ᱱᱤᱥᱪᱚᱭᱭ ᱚᱲᱟᱜ ᱦᱚᱲ ᱥᱟᱞᱟᱜᱢᱟ ᱱᱟᱜ ᱢᱟ ᱠᱚᱱᱴᱟᱠ ᱢᱟ ᱵᱟᱝ ᱦᱩᱭ ᱠᱟᱱᱟ ᱛᱮ ᱢᱟᱱᱮ ᱦᱮᱸ ᱩᱱᱠᱩ ᱢᱟᱦᱟᱜ ᱯᱷᱳᱱ ᱢᱟ ᱦᱟᱸᱜ ᱮᱞᱟᱣ ᱵᱟᱹᱱᱩᱜ ᱛᱟᱠᱚᱣᱟ, ᱟᱨ ᱱᱩᱠᱩ ᱡᱟᱦᱟᱸᱭ ᱵᱟᱭᱨᱮ ᱜᱤᱫᱽᱨᱟᱹ ᱠᱚ ᱠᱚ ᱦᱤᱡᱩᱜᱼᱟ ᱠᱚ ᱱᱚᱝᱠᱟ ᱞᱚᱠᱟᱞ ᱟᱫᱚ ᱩᱱᱠᱩ ᱨᱮᱱ ᱫᱚ ᱚᱲᱟᱜ ᱦᱚᱲ ᱢᱮᱱᱟᱜ ᱠᱚᱣᱟ ᱟᱫᱚ ᱡᱟᱦᱟᱱᱟᱜ ᱵᱚᱱ ᱞᱟᱹᱭ ᱞᱮᱠᱷᱟᱱ ᱵᱟᱠᱚ ᱯᱟᱲᱦᱟᱣ ᱟᱹᱜᱩᱭᱟ ᱱᱟᱠᱷᱟᱱ ᱚᱲᱟᱜ ᱦᱚᱲ ᱦᱚᱸ ᱠᱟᱹᱴᱤᱡ ᱞᱟᱹᱭ ᱦᱩᱭᱩᱜᱼᱟ᱾ ᱡᱮ ᱜᱤᱫᱽᱨᱟᱹ ᱱᱤᱝᱠᱟᱹ ᱯᱟᱲᱦᱟᱣ ᱵᱟᱭ ᱟᱹᱜᱩᱭᱮᱫᱼᱟ ᱡᱮ ᱠᱟᱹᱴᱤᱡ ᱚᱲᱟᱜ ᱨᱮ ᱯᱟᱲᱦᱟᱣ ᱠᱚ ᱫᱩᱲᱩᱵᱮᱯᱮ ᱡᱮ ᱯᱟᱲᱦᱟᱣ ᱱᱤᱝᱠᱟᱹ ᱵᱷᱟᱜᱤ ᱞᱮᱠᱟᱭ ᱯᱟᱲᱦᱟᱣ ᱟᱹᱜᱩᱭ ᱢᱟ᱾
ᱢᱮᱱᱠᱷᱟᱱ ᱚᱱᱟ ᱠᱟᱛᱷᱟ ᱵᱟᱠᱚ ᱟᱸᱡᱚᱢᱟ᱾
ᱦᱮᱸ ᱟᱫᱚ ᱚᱲᱟᱜ ᱦᱚᱲ ᱦᱚᱸ ᱟᱫᱚ ᱢᱟᱱᱮ ᱞᱟᱹᱭᱟᱠᱚ ᱥᱮ ᱱᱤᱛᱚᱜ ᱜᱤᱫᱽᱨᱟᱹ ᱯᱟᱲᱦᱟᱣᱛᱤᱧ ᱢᱮ ᱢᱮᱱᱠᱷᱟᱱ ᱡᱟᱹᱥᱛᱤ ᱠᱚᱫᱚ ᱟᱞᱚᱯᱮ ᱫᱚᱞ ᱮ ᱫᱟᱞᱮᱭᱟᱯᱮ ᱛᱚᱞᱮᱭᱟᱯᱮ ᱵᱟᱭ ᱵᱩᱡᱷᱟᱹᱣᱟ᱾ ᱟᱫᱚ ᱦᱚᱸ ᱠᱟᱛᱷᱟ ᱠᱟᱱ ᱜᱮᱭᱟ ᱢᱟᱱᱮ ᱟᱡᱟᱜ ᱵᱚᱭᱮᱥ ᱚᱱᱩᱡᱟᱭᱤ ᱫᱚ ᱦᱩᱰᱤᱧ ᱜᱤᱫᱽᱨᱟᱹ ᱛᱤᱱᱟᱹᱜ ᱮᱢ ᱥᱟᱹᱥᱛᱤᱢ ᱮᱢᱟᱭᱟ ᱩᱱᱤ ᱫᱚ, ᱟᱫᱚ ᱱᱟᱥᱮᱱᱟᱜ ᱤᱱᱠᱟᱹ ᱵᱟᱢ ᱵᱚᱛᱚᱨ ᱦᱚᱪᱚ ᱞᱮᱠᱷᱟᱱ ᱦᱚᱸ ᱵᱟᱝ ᱜᱟᱱᱚᱜ ᱠᱟᱱᱟ᱾ ᱢᱟᱱᱮ ᱫᱤᱱ ᱥᱟᱞᱟᱜ ᱩᱱᱠᱩ ᱫᱚ ᱟᱵᱚ ᱢᱚᱫᱽᱫᱷᱮ ᱨᱮᱜᱮ ᱤᱭᱟᱹᱨᱠᱤᱭᱟ ᱠᱚ ᱥᱮ,
ᱦᱩᱸ ᱦᱩᱸ ᱦᱩᱸ ᱦᱩᱸ ᱟᱨ ᱠᱟᱹᱴᱤᱡ ᱜᱤᱫᱽᱨᱟᱹ ᱯᱟᱲᱦᱟᱣ ᱟᱹᱰᱤ ᱠᱚᱥᱴᱚᱭᱟ ᱢᱟᱱᱮ ᱟᱢ ᱥᱚᱵᱽ ᱥᱚᱢᱚᱭ ᱨᱚᱲ ᱦᱩᱭᱩᱜ ᱛᱟᱢᱟ, ᱥᱚᱵᱽ ᱥᱚᱢᱚᱭ ᱨᱚᱲ ᱨᱮᱜᱮ ᱛᱟᱦᱮᱱ ᱦᱩᱭᱩᱜ ᱛᱟᱢᱟ ᱟᱨ ᱩᱱᱤ ᱵᱚᱫᱢᱟᱥᱟ ᱠᱷᱟᱡ ᱦᱟᱱᱤᱭᱟᱜ ᱠᱷᱟᱛᱟᱭ ᱪᱟᱯᱟᱫ ᱦᱟᱹᱱᱤᱭᱟᱜ ᱯᱮᱱ ᱮ ᱩᱠᱩᱭ ᱛᱟᱭᱟᱭ ᱦᱩᱸ ᱟᱹᱰᱤ ᱨᱚᱠ
ᱠᱷᱟᱛᱟ ᱨᱮ ᱜᱟᱨᱟᱜ ᱟᱭ ᱱᱩᱭᱟᱜ ᱠᱷᱟᱛᱟ ᱨᱮ ᱜᱟᱨᱟᱜᱼᱟ ᱟᱹᱰᱤ ᱡᱷᱚᱢᱞ᱾
ᱦᱮ ᱥᱩᱨ ᱥᱩᱨ ᱠᱚ ᱫᱩᱲᱩᱵᱼᱟ ᱦᱟᱹᱱᱤ ᱫᱟᱞᱮᱭᱟᱭ ᱦᱟᱱᱤ ᱜᱟᱹᱫᱡ ᱟᱹᱰᱤ ᱨᱚᱠ
ᱴᱷᱤᱠ ᱚᱝᱠᱟ ᱚᱝᱠᱟ ᱢᱟᱱᱮ ᱵᱤᱨᱚᱠᱛᱤᱠ ᱵᱩᱹᱡᱷᱟᱣ ᱩᱱᱠᱩ ᱢᱟᱱᱮ ᱵᱚᱦᱚᱜ ᱠᱷᱟᱨᱟᱯ ᱩᱛᱟᱨ ᱛᱟᱢᱟ᱾
ᱤᱧ ᱯᱟᱲᱦᱟᱣ ᱠᱚ ᱛᱟᱦᱮᱸᱫ ᱵᱟᱝᱞᱟ ᱢᱤᱰᱤᱭᱟᱢ ᱨᱮᱱ ᱚᱱᱟᱛᱤᱧ ᱵᱟᱲᱟᱭᱟ᱾
ᱢᱤᱢᱤᱫ ᱥᱚᱢᱚᱭ ᱢᱟ ᱮᱛᱚ ᱟᱹᱲᱤᱥ ᱵᱩᱡᱷᱟᱹᱜᱼᱟ ᱥᱮ ᱢᱟᱱᱮ ᱢᱚᱱᱮᱭᱟᱢ ᱪᱮᱫ ᱪᱷᱩᱴᱤᱧ ᱮᱢ ᱜᱤᱰᱤᱭᱟ ᱠᱚᱣᱟ ᱟᱫᱚ ᱵᱟᱹᱧ ᱯᱟᱲᱦᱟᱣ ᱠᱚᱣᱟ ᱱᱩᱠᱩ ᱫᱚ᱾ ᱢᱟᱱᱮ ᱮᱛᱚ ᱠᱚ ᱨᱟᱜᱤ ᱪᱟᱵᱟ ᱦᱚᱪᱚ ᱢᱮᱭᱟ᱾
ᱩᱸ ᱨᱚᱲ ᱨᱚᱲ ᱛᱮᱥᱮ ᱵᱚᱦᱚᱜ ᱠᱷᱩᱵ ᱡᱳᱨ ᱢᱟᱱᱮ ᱜᱷᱩᱨ ᱜᱷᱩᱨ ᱟ ᱪᱩᱨ ᱜᱮᱢ ᱵᱩᱡᱷᱟᱹᱣ ᱜᱚᱫᱟ᱾
ᱢᱟᱱᱮ ᱩᱱᱠᱩ ᱠᱟᱛᱷᱟ ᱢᱟᱱᱮ ᱩᱞᱴᱟ ᱩᱞᱴᱟ ᱢᱟᱱᱮ ᱢᱤᱫ ᱢᱤᱫᱴᱟᱝ ᱮᱢ ᱢᱮᱛᱟᱭᱟ ᱩᱱᱤ ᱞᱮᱭᱟ ᱵᱩᱡᱷᱟᱹᱣ ᱠᱟᱜᱼᱟᱢ? ᱩᱱᱤ ᱢᱟᱲᱟᱝ ᱫᱚᱭ ᱞᱟᱹᱭᱟ ᱦᱚᱸ, ᱛᱟᱨᱯᱚᱨ ᱡᱚᱠᱷᱚᱱᱟᱜ ᱢᱮᱛᱟᱭᱟ ᱟᱨᱦᱚᱸ ᱠᱚᱨᱟᱣ ᱵᱩᱡᱷᱟᱹᱣ ᱠᱟᱜᱼᱟ ᱟᱫᱚ ᱞᱟᱹᱭ ᱵᱟᱝ-ᱟ᱾ ᱢᱟ ᱪᱮᱫᱠᱟᱢ ᱵᱩᱡᱷᱟᱹᱣ-ᱟ ᱛᱚᱠᱷᱚᱱ, ᱦᱚᱸ ᱟᱨ ᱵᱟᱭ ᱫᱟᱲᱮᱭᱟᱜᱼᱟ᱾
ᱵᱟᱭ ᱫᱟᱲᱮᱭᱟᱜ ᱠᱷᱟᱱ ᱜᱮ ᱟᱫᱚᱭ ᱛᱷᱤᱨᱚᱜ ᱟᱭ ᱢᱟᱲᱟᱝ ᱫᱚ ᱦᱟᱜ ᱵᱟᱭ ᱵᱩᱡᱷᱟᱹᱣ ᱟᱠᱟᱫ ᱨᱮᱦᱚᱸᱭ ᱵᱟᱭ ᱵᱩᱡᱷᱟᱹᱣ ᱠᱟᱫ ᱨᱮᱦᱚᱸᱦᱚᱢ ᱠᱩᱞᱤᱭᱮᱭᱟ ᱡᱮᱢ ᱵᱩᱡᱷᱟᱹᱣ ᱠᱟᱫ ᱟᱫᱚ ᱩᱱ ᱡᱚᱦᱚᱜ ᱫᱚ ᱦᱳᱭ ᱦᱳᱭ ᱞᱟᱹᱭ-ᱟ ᱢᱮᱱᱠᱷᱟᱱ ᱚᱱᱟᱜᱮ ᱡᱩᱫᱤ ᱟᱢᱮᱢ ᱠᱚᱨᱟᱣ ᱦᱚᱪᱚᱭᱮᱭ-ᱟ ᱢᱮᱱᱠᱷᱟᱱ ᱵᱟᱭ ᱫᱟᱲᱮᱭᱟᱜᱼᱟ ᱟᱫᱚ ᱱᱤᱭᱟᱹᱢ ᱠᱩᱞᱤᱭᱮ ᱠᱷᱟᱱ ᱟᱫᱚᱭ ᱞᱟᱹᱭ ᱟᱭ ᱵᱟᱹᱧ ᱵᱩᱡᱷᱟᱹᱣ ᱟᱠᱟᱫᱼᱟ ᱦᱚᱸ
ᱦᱳᱭ ᱢᱟᱱᱮ ᱢᱟᱱᱮ ᱥᱟᱹᱨᱤ ᱜᱮ ᱮᱛᱚ ᱵᱚᱦᱚᱜ ᱜᱚᱨᱚᱢᱚᱜᱼᱟ ᱟᱨ ᱪᱤᱠᱟᱹᱜ ᱩᱱᱤ ᱛᱤᱹ ᱮᱢ ᱫᱟᱞᱮᱭᱟᱭ ᱛᱤᱱᱟᱹᱜ ᱮᱢ ᱫᱟᱞᱮᱭᱟᱞᱮᱢ ᱦᱩᱰᱤᱧ ᱦᱩᱰᱤᱧ ᱜᱤᱫᱽᱨᱟᱹ ᱫᱚ
ᱦᱩᱸ
ᱫᱟᱞ ᱦᱚᱸ ᱪᱮᱫ ᱵᱟᱝ ᱵᱟᱝ ᱵᱟᱝ ᱜᱟᱱᱚᱜᱼᱟ ᱚᱱᱟᱜᱮᱛᱚ ᱴᱟᱯ ᱢᱟ
ᱦᱮᱸ ᱟᱫᱚ ᱩᱱᱤ ᱵᱩᱡᱷᱟᱹᱣ ᱦᱩᱭᱩᱜ ᱛᱟᱢᱟ ᱫᱚᱦᱲᱟ ᱟᱫᱚ
ᱦᱮᱸ ᱟᱫᱚ ᱩᱱᱟᱹᱜ ᱜᱟᱱ ᱜᱤᱫᱽᱨᱟᱹ ᱟᱠᱚ ᱥᱮ ᱠᱷᱟᱹᱞᱤ ᱚᱠᱚᱭ ᱚᱠᱚᱭᱟᱜ ᱫᱚ ᱤᱭᱟᱹ ᱵᱟᱠᱚ ᱵᱩᱡᱷᱟᱹᱣ ᱠᱷᱟᱱ ᱟᱫᱚ ᱤᱧ ᱫᱩᱧ ᱤᱭᱟᱹ ᱠᱚᱣᱟ ᱢᱟᱱᱮ ᱤᱭᱟᱹ ᱡᱟᱦᱟᱱᱟᱜ ᱩᱫᱟᱦᱚᱨᱚᱱ ᱤᱧ ᱮᱢᱟ ᱠᱚᱣᱟ ᱡᱮ ᱱᱩᱭ ᱴᱷᱮᱱ ᱱᱚᱝᱠᱟ ᱯᱮᱱ ᱯᱮᱱᱥᱤᱞ ᱢᱮᱱᱟᱜᱼᱟ ᱱᱤᱱᱟᱹᱜ ᱜᱟᱱ ᱯᱮᱱᱥᱤᱞ ᱱᱩᱭᱮᱢ ᱮᱢᱟ ᱫᱮᱭᱟ ᱟᱢ ᱴᱷᱮᱱ ᱪᱮᱫᱠᱟ ᱛᱤᱱᱟᱹᱜ ᱥᱟᱨᱮᱡ ᱮᱱᱟ ᱚᱱᱮ ᱚᱱᱠᱟ ᱟᱫᱚ
ᱦᱮᱸ
ᱩᱫᱟᱦᱚᱨᱚᱱ ᱮᱢ ᱠᱟᱛᱮᱫ ᱵᱩᱡᱷᱟᱹᱣᱪᱚᱭᱮᱼᱟ ᱥᱟᱵ ᱥᱟᱵ ᱠᱟᱛᱮᱫ
ᱢᱟᱱᱮ ᱟᱹᱰᱤ ᱡᱳᱨ ᱤᱭᱟᱹ ᱦᱩᱭᱩᱜ ᱛᱟᱢᱟ
ᱦᱳᱭ ᱠᱚᱥᱴᱚ ᱴᱷᱤᱠ ᱟᱨ ᱩᱱᱤ ᱫᱚ ᱟᱨ ᱪᱮᱫ ᱞᱮᱠᱟᱱᱟᱜ ᱵᱩᱡᱷᱟᱹᱣᱟᱭ ᱚᱱᱠᱟᱱᱟᱜ ᱛᱮᱜᱮ ᱤᱭᱟᱹ ᱦᱩᱭᱳᱜ ᱛᱟᱢᱟ
ᱦᱳᱭ ᱢᱟᱱᱮ ᱪᱮᱫ ᱤᱧ ᱞᱟᱹᱭ-ᱟ ᱢᱟ ᱢᱟᱱᱮ ᱟᱡ ᱪᱮᱫ ᱞᱮᱠᱟ ᱛᱚ ᱟᱡᱟᱜ ᱢᱟᱱᱮ ᱜᱤᱫᱽᱨᱟᱹ ᱵᱚᱫᱽᱢᱟᱥ ᱵᱩᱫᱽᱫᱷᱤ ᱛᱚ ᱟᱢᱦᱚᱸ ᱟᱡ ᱞᱮᱠᱟ ᱦᱩᱭᱩᱜ ᱛᱟᱢᱟ ᱟᱢ ᱜᱩᱴᱤ ᱠᱚ ᱦᱟᱞᱟᱝ ᱟᱹᱜᱩ ᱦᱩᱭᱩᱜ ᱛᱟᱢᱟ ᱟᱢ ᱚᱱᱟ ᱠᱚ ᱢᱟᱱᱮ ᱦᱤᱥᱟᱹᱵᱽ ᱦᱚᱪᱚᱭᱮᱢ ᱱᱚᱣᱟ ᱛᱤᱨᱮ ᱱᱤᱱᱟᱹᱜ ᱜᱩᱴᱤ ᱢᱮᱱᱟᱜ ᱠᱚᱣᱟ ᱱᱚᱣᱟ ᱛᱤᱨᱮ ᱮᱢ ᱟᱹᱜᱩ ᱞᱮᱠᱷᱟᱱ ᱱᱚᱣᱟ ᱛᱤ ᱛᱤᱱᱟᱹᱜ ᱠᱚ ᱥᱟᱨᱮᱡᱚᱜᱼᱟ ᱟᱨ ᱱᱚᱣᱟ ᱛᱤᱨᱮ ᱯᱮᱭᱟ ᱢᱮᱱᱟᱜ ᱠᱚᱣᱟ ᱠᱚᱣᱟ ᱱᱟᱣᱟ ᱛᱤᱨᱮ ᱯᱮᱭᱟ ᱢᱮᱱᱟᱜ ᱠᱚᱣᱟ ᱱᱩᱠᱩ ᱢᱤᱫ ᱴᱷᱮᱱ ᱞᱮᱠᱚ ᱠᱷᱟᱱ ᱛᱤᱱᱟᱹᱜ ᱦᱩᱭᱩᱜᱼᱟ ᱢᱟᱱᱮ ᱚᱱᱠᱟ ᱟᱹᱰᱤ ᱜᱟᱱ ᱥᱟᱵ ᱥᱟᱵ ᱛᱮ ᱵᱩᱡᱷᱟᱹᱣ ᱦᱚᱪᱚ ᱦᱩᱭᱩᱜ ᱛᱟᱢᱟ
ᱪᱚᱠᱞᱮᱴ ᱠᱚ ᱩᱫᱟᱦᱚᱨᱚᱱ ᱮᱢ ᱠᱟᱛᱮ ᱤᱧ ᱵᱩᱡᱷᱟᱹᱣ-ᱟ ᱟᱠᱚ ᱟ
ᱦᱩ ᱦᱩᱸ ᱛᱚᱵᱮᱱᱟ ᱩᱱᱠᱩ ᱯᱟᱲᱦᱟᱜ ᱨᱮᱱᱟᱜ ᱨᱟᱹᱥᱠᱟᱹ ᱨᱟᱹᱥᱠᱟᱹ ᱠᱚ ᱵᱩᱡᱷᱟᱹᱣᱟ ᱵᱟᱝᱠᱷᱟᱱ ᱟᱢ ᱡᱩᱫᱤᱢ ᱫᱟᱞᱮᱭᱟᱢ ᱨᱚᱦᱮᱫᱮᱭᱟᱢ ᱮᱜᱮᱨᱮᱭᱟᱢ ᱠᱷᱟᱨᱟᱯ ᱠᱚ ᱵᱩᱡᱷᱟᱹᱟᱹᱜᱼᱟ ᱟᱫᱚ ᱜᱤᱫᱽᱨᱟᱹ ᱦᱚᱸ ᱟᱫᱚ ᱵᱟᱠᱚ ᱦᱤᱡᱩᱜᱼᱟ
ᱵᱟᱠᱚ ᱦᱤᱡᱩᱜᱼᱟ ᱵᱚᱛᱚᱨᱚᱜ ᱟᱠᱚ ᱦᱮᱸ ᱟᱨ ᱩᱱᱤ ᱫᱚ ᱢᱟᱱᱮ ᱤᱱᱠᱟᱹ ᱞᱮᱠᱷᱟᱱ ᱟᱢ ᱡᱟᱦᱟ ᱱᱟᱜ ᱵᱟᱢ ᱢᱮᱛᱟᱭ ᱨᱮ ᱫᱚ ᱱᱟᱥᱮ ᱱᱟᱜ ᱠᱚᱭᱚᱜᱼᱟᱭ ᱢᱮ ᱤᱱᱟᱹ ᱛᱮ ᱜᱮ ᱢᱮᱫ ᱫᱟᱜ ᱯᱮᱲᱮ ᱯᱮᱲᱮᱜ ᱛᱟᱭᱟ
ᱦᱩᱸ ᱦᱩᱸ ᱦᱮᱸ ᱦᱩᱸ ᱚᱱᱠᱟ ᱜᱮ ᱜᱤᱫᱽᱨᱟᱹ ᱯᱟᱲᱦᱟᱣ ᱟᱹᱰᱤ ᱠᱚᱥᱴᱚᱣᱟ
ᱟᱨ ᱦᱚᱸ ᱟᱢ ᱢᱟ ᱢᱤᱰᱤᱭᱟᱢ ᱨᱮᱱ ᱮᱢ ᱯᱟᱲᱦᱟᱣ-ᱮᱫ ᱠᱚᱣᱟ
ᱦᱮᱸ ᱥᱟᱱᱛᱟᱲᱤ ᱜᱤᱫᱽᱨᱟᱹ
ᱥᱟᱱᱛᱟᱲ ᱜᱤᱫᱽᱨᱟᱹ ᱟᱨ ᱤᱧ ᱤᱧ ᱴᱷᱮᱱ ᱠᱚ ᱦᱤᱡᱩᱜ ᱛᱟᱦᱮᱱ ᱫᱚᱥ ᱠᱷᱚᱱᱟᱜ ᱵᱟᱨᱚ ᱡᱚᱱ ᱵᱟᱝᱞᱟ ᱢᱤᱰᱤᱭᱟᱢ ᱨᱮᱱ ᱟᱨ ᱩᱱ ᱠᱩ ᱦᱚᱸ ᱵᱟᱝᱞᱟ ᱢᱟ ᱵᱟᱠᱚ ᱵᱩᱡᱷᱟᱹᱣᱟ
ᱵᱟᱝᱞᱟ ᱢᱟ ᱵᱟᱠᱚ ᱵᱩᱡᱷᱟᱹᱣᱟ ᱱᱤᱡᱮ ᱨᱚᱲ ᱨᱚᱲᱛᱮ ᱵᱚᱦᱚᱜ ᱟᱹᱪᱩᱨ ᱜᱮᱢ ᱵᱩᱡᱷᱟᱹᱣ ᱜᱚᱫᱟ
ᱪᱮᱫ ᱮᱢ ᱪᱤᱠᱟᱹᱭᱟ ᱢᱟᱱᱮ ᱮᱛᱚ ᱠᱚ ᱵᱚᱫᱢᱟ ᱥᱤᱭᱟ ᱮᱛᱚ ᱠᱚ ᱵᱚᱫᱢᱟᱥᱤᱭᱟ ᱢᱟᱱᱮ ᱪᱮᱫ ᱤᱧ ᱞᱟᱹᱭ-ᱟ ᱾ ᱠᱷᱩᱵ ᱢᱟᱱᱮ ᱤᱭᱟᱹ ᱛᱟᱠᱚ ᱾
ᱟᱫᱚ ᱤᱱᱠᱟᱹ ᱛᱮ ᱜᱮᱢ ᱪᱤᱠᱟᱹᱭᱟ ᱯᱟᱲᱦᱟᱣ ᱦᱚᱸ ᱱᱩ ᱠᱩ ᱦᱚᱸ ᱟᱵᱚ ᱨᱮᱱ
ᱛᱟᱯᱟᱢ ᱜᱚᱫᱚᱜ ᱟᱠᱚ ᱠᱷᱟᱹᱞᱤ ᱦᱟᱱᱤᱭᱟᱜ ᱱᱟᱹᱭ ᱟᱜ ᱩᱯ ᱮ ᱨᱟᱪᱟᱜ ᱠᱮᱫ ᱛᱟᱭᱟ
ᱟᱫᱚ ᱤᱱᱠᱟᱹ ᱛᱮ ᱜᱮ ᱱᱩᱠᱩ ᱠᱚᱦᱚᱸ ᱵᱚᱱ ᱥᱮᱬᱟ ᱟᱠᱚᱣᱟ ᱱᱩᱠᱩ ᱦᱚᱸ ᱟᱵᱚ ᱨᱮᱱ ᱜᱮ ᱠᱟᱱᱟ ᱠᱚ ᱦᱩᱸ ᱤᱱᱠᱟᱹ ᱛᱮ ᱜᱮ ᱵᱟᱹᱭ ᱵᱟᱹᱭ ᱛᱮ ᱥᱮᱬᱟ ᱦᱚᱪᱚ ᱦᱩᱭᱩᱜᱼᱟ ᱟᱫᱚ ᱱᱤᱛᱳᱜ ᱡᱚᱢ ᱵᱟᱲᱟ ᱦᱩᱭᱱᱟ
ᱦᱮᱸ ᱡᱚᱢ ᱵᱟᱲᱟ ᱫᱚ ᱦᱩᱭ ᱠᱟᱱᱟ
ᱡᱚᱢ ᱵᱟᱲᱟ ᱠᱚᱫᱚ ᱦᱩᱭ ᱠᱟᱱ ᱜᱮᱭᱟ ᱾
ᱚᱸᱻ᱾ ᱴᱟᱣᱟᱨ ᱨᱮᱱᱟᱜ ᱥᱚᱢᱚᱥᱥᱟ ᱦᱩᱭᱩᱜ ᱠᱟᱱ ᱛᱟᱢᱟ ᱴᱷᱤᱠ ᱨᱚᱲ ᱵᱟᱝ ᱟᱸᱡᱚ ᱢᱚᱜ ᱠᱟᱱᱟ ᱾
ᱤᱧᱟᱜ ᱨᱚᱲ ᱵᱷᱟᱜᱮ ᱞᱮᱠᱟ ᱵᱟᱝ ᱟᱡᱚ ᱢᱚᱜ ᱠᱟᱱᱟ
ᱩᱦᱩᱸᱜ ᱚᱲᱟᱜ ᱵᱷᱤᱛᱤᱨ ᱨᱮᱢ ᱵᱚᱞᱚ ᱟᱠᱟᱱᱟ ᱾
ᱚᱲᱟ ᱵᱷᱤᱛᱤᱨ ᱨᱮ ᱜᱮ ᱢᱤᱱᱟᱹᱧᱟ ᱾
ᱚ ᱚᱱᱟᱛᱮ ᱚᱱᱠᱟ ᱤᱭᱟᱹᱜ ᱠᱟᱱᱟ ᱾
ᱚ ᱱᱤᱛᱚᱜ ᱱᱤᱛᱚᱜ ᱴᱷᱤᱠ ᱜᱮ ᱟᱡᱚ ᱢᱚᱜ ᱠᱟᱱᱟ ᱛᱚ ᱾ ᱴᱷᱤᱠ ᱜᱮᱭᱟ ᱛᱚ ᱵᱮ
ᱦᱳᱭ
ᱦᱳᱭ ᱢᱟᱱᱮ ᱚᱠᱟ ᱴᱟᱜ ᱚᱱᱟ ᱯᱟᱥᱮ ᱱᱟᱜ ᱨᱩᱢ ᱨᱤᱧ ᱪᱟᱞᱟᱣ ᱞᱮᱱ ᱛᱟᱦᱮᱸᱡ ᱥᱮ ᱚᱱᱟ ᱴᱟᱜ ᱨᱮ ᱫᱚ ᱩᱱᱟᱹᱜ ᱴᱟᱜ ᱨᱮ ᱫᱚ ᱩᱱᱟᱹᱜ ᱴᱟ ᱵᱷᱟᱹᱜᱤ ᱞᱮᱠᱚ ᱵᱟᱭ ᱧᱟᱢ ᱜᱮᱭᱟ ᱾
ᱚ ᱢᱮᱥ ᱨᱮ ᱢᱮᱱᱟ ᱢᱟ ᱥᱮ ᱚᱲᱟᱜ ᱨᱮ ᱜᱮ ᱦᱚᱸ
ᱱᱤᱛᱚᱜ ᱫᱚ ᱟᱯᱮ ᱭᱟᱜ ᱠᱮᱞᱟᱥ ᱠᱚ ᱫᱚ
ᱟᱞᱮᱭᱟᱜ ᱠᱮᱞᱟᱥ ᱠᱚᱫᱚ ᱱᱤᱛᱚᱜ ᱫᱚ ᱵᱟᱝ ᱵᱟᱝ ᱦᱩᱭ ᱦᱟᱛᱟᱲᱚᱜ ᱠᱟᱱᱟ ᱾ ᱠᱚᱞᱮᱡ ᱨᱤᱧ ᱯᱟᱲᱦᱟᱜ ᱠᱟᱱᱟ ᱛᱚ ᱟᱫᱚ ᱢᱟᱱᱮ ᱵᱷᱟᱜᱤ ᱞᱮᱠᱟ ᱠᱮᱞᱟᱥ ᱵᱟᱝ ᱦᱩᱭᱩᱜ ᱠᱟᱱᱟ ᱢᱮᱥ ᱨᱮ ᱛᱟᱦᱮᱸ ᱠᱟᱛᱮ ᱵᱮᱠᱟᱨ
ᱦᱩᱸ
ᱚᱸᱰᱮ ᱛᱟᱦᱮᱸ ᱦᱮᱸ ᱚᱸᱰᱮ ᱛᱟᱦᱮᱸ ᱦᱩᱸ ᱚᱸᱰᱮ ᱛᱮ ᱜᱮ ᱞᱮ ᱚᱸᱰᱮ ᱟᱨᱚ ᱡᱚᱢ-ᱟᱜ ᱧᱩ ᱨᱮᱱᱟᱜ ᱠᱷᱚᱨᱪᱟ ᱥᱚᱵᱽᱡᱤ ᱨᱮᱱᱟᱜ ᱠᱷᱚᱨᱪᱟ ᱾
ᱦᱚ ᱢᱮᱥ ᱨᱮ ᱛᱟᱦᱮᱸ ᱢᱟᱱᱮ ᱟᱹᱰᱤ ᱵᱟᱹᱲᱤ ᱛᱤ ᱢᱮᱥ ᱨᱮ ᱛᱟᱦᱮᱸ ᱢᱟᱱᱮ ᱚᱲᱟᱜ ᱚᱲᱟᱜ ᱯᱩᱭᱥᱟᱹᱛᱮᱢ ᱠᱷᱚᱨᱚᱪ-ᱟ ᱤᱱᱟᱹᱜᱮ ᱪᱮᱫ ᱦᱚ ᱟᱫᱚ ᱵᱟᱝ-ᱟ ᱾
ᱦᱳᱭ ᱤᱱᱟᱹ ᱪᱷᱟᱲᱟ ᱪᱮᱫ ᱦᱚ ᱵᱟᱝ ᱦᱳᱭ ᱡᱩᱫᱤ ᱠᱮᱞᱟᱥ ᱠᱚ ᱦᱩᱭ ᱞᱮᱱ ᱠᱷᱟᱱ ᱫᱚ ᱛᱟᱣ ᱢᱤᱫᱴᱟᱝ ᱞᱟᱹᱭ ᱜᱟᱱ ᱠᱚ ᱠᱮᱞᱟᱥ ᱠᱚ ᱦᱩᱭᱩᱜ ᱠᱟᱱᱟ ᱴᱷᱤᱠ ᱜᱮᱭᱟ ᱟᱨ ᱪᱮᱫ ᱦᱚᱸ ᱵᱟᱝ ᱦᱩᱭᱩᱜ ᱠᱟᱱ ᱫᱚ ᱟᱞᱮ ᱭᱟᱜ ᱢᱟ ᱾
ᱤᱧ ᱦᱚᱸ ᱦᱚᱞᱟ ᱜᱮ ᱢᱮᱫᱽᱱᱤᱯᱩᱨ
ᱚ ᱢᱮᱫᱽᱱᱤᱯᱩᱨ ᱤᱧ ᱦᱚᱛᱚ ᱚᱱᱟ ᱥᱟᱭᱤᱰ ᱤᱧ ᱦᱚᱸᱛᱚ ᱚᱱᱟ ᱥᱟᱭᱤᱰ ᱜᱤᱧ ᱪᱟᱞᱟᱜ ᱜᱮᱭᱟ ᱠᱚᱞᱮᱡᱽ ᱢᱟ ᱚᱱᱛᱮ ᱨᱮᱜᱤᱧ ᱠᱚᱨᱟᱣᱮ - ᱟ ᱾
ᱚᱠᱟᱨᱮ ᱠᱚᱞᱮᱡᱽ ᱫᱚ ᱾
ᱤᱧ ᱫᱚ ᱠᱚᱞ ᱫᱚ ᱞᱟᱞᱜᱚᱲ ᱠᱚᱞᱮᱡᱽ ᱤᱧ ᱠᱚᱨᱟᱣᱟ ᱞᱟᱞᱜᱚᱲ ᱠᱚᱞᱮᱡᱽ
ᱟᱪᱷᱟ ᱦᱩᱸ ᱦᱩᱸ ᱢᱮᱫᱽᱱᱤᱯᱩᱨ
ᱚ ᱦᱮᱸ ᱤᱧ ᱫᱚ ᱢᱮᱫᱽᱱᱤᱯᱩᱨ ᱯᱩᱨ ᱢᱮᱫᱽᱱᱤᱯᱩᱨ ᱨᱮ ᱟᱲᱜᱚ ᱠᱟᱛᱮᱫ ᱚᱸᱰᱮ ᱢᱮᱫᱽᱱᱤᱯᱩᱨ ᱠᱷᱚᱱᱟᱜ ᱵᱟᱥ ᱴᱮᱱ ᱛᱮᱜᱤᱧ ᱪᱟᱞᱟᱜ ᱜᱮᱭᱟ ᱾
ᱦᱳᱭ ᱟᱫᱚ ᱢᱮᱥ ᱨᱮ ᱤᱧᱦᱚᱸ
ᱦᱚᱭ ᱦᱚᱭ
ᱚ ᱟᱪᱪᱷᱟ ᱚᱱᱠᱟ ᱚᱱᱟ ᱠᱚᱞᱡᱽ ᱫᱤᱱ ᱜᱤᱧ ᱠᱚᱭᱚᱜ ᱦᱚᱴᱚ ᱟᱜ-ᱟ ᱤᱧ-ᱤᱧ ᱞᱟᱹᱭᱟ ᱵᱟᱵᱟ ᱱᱚᱣᱟ ᱠᱚᱞᱡᱽ ᱠᱚᱞᱮᱡᱽ ᱪᱮᱫ ᱠᱚ ᱞᱟᱹᱭᱟ ᱟᱞᱮᱭᱟᱜ ᱠᱚᱞᱮᱡᱽᱮᱢ ᱧᱮᱞ ᱞᱮᱱᱠᱷᱟᱱ ᱨᱟᱜ ᱜᱮ ᱥᱟᱱᱟᱢᱮᱭᱟ
ᱦᱳᱭ ᱤᱧ ᱫᱚ ᱢᱮᱫᱽᱱᱤᱯᱩᱨ ᱚᱱᱟ ᱠᱚᱞᱮᱡᱽ ᱜᱮ ᱦᱮᱸ ᱦᱳᱭ ᱟᱫᱚ ᱢᱮᱥ ᱨᱮ ᱛᱟᱦᱮᱸ ᱛᱮ ᱦᱮᱸ ᱢᱮᱥ ᱨᱮ ᱛᱟᱦᱮᱸ ᱛᱟᱦᱮᱸ ᱛᱮ ᱟᱫᱚ ᱪᱤᱱᱛᱟᱹ ᱩᱭᱦᱟᱹᱨ ᱵᱟᱲᱟ ᱠᱤᱫᱟᱧ ᱱᱤᱛᱚᱜ ᱢᱟ ᱪᱟᱥᱫᱤᱱ ᱠᱟᱱᱟ ᱾ ᱛᱚ ᱢᱟ ᱠᱮᱞᱟᱥ ᱠᱮᱞᱟᱥ ᱦᱚᱸ ᱴᱷᱤᱠ ᱵᱟᱝ ᱦᱩᱭᱩᱜ ᱠᱟᱱᱟ ᱵᱮᱠᱟᱨ ᱚᱲᱟᱜ ᱦᱚᱲᱟᱜ ᱯᱩᱭᱥᱟᱹ ᱪᱮᱫᱟᱜ ᱤᱧ ᱠᱷᱚᱨᱚᱪᱟ ᱚᱲᱟᱜ ᱥᱮᱱ ᱜᱮᱧ ᱥᱮᱱ ᱦᱟᱛᱟᱲ ᱞᱮᱱ ᱜᱮ ᱢᱟᱱᱮ ᱱᱤᱛᱚᱜ ᱜᱮᱥ ᱜᱮᱥ ᱨᱮᱱᱟᱜ ᱫᱟᱢ ᱦᱚᱸ ᱜᱮᱥ ᱨᱮᱱᱟᱜ ᱫᱟᱢ ᱰᱷᱮᱨ ᱟᱠᱟᱱᱟ ᱱᱚᱛᱮ ᱥᱚᱵᱡᱤ ᱠᱚᱨᱮᱱᱟᱜ ᱢᱟᱱᱮ ᱟᱹᱰᱤᱜᱟᱱ ᱯᱩᱭᱥᱟᱹ ᱠᱷᱚᱨᱚᱪᱚᱜ ᱠᱟᱱᱟ ᱚᱱᱟᱫᱚᱧ ᱪᱤᱱᱛᱟᱹ ᱵᱟᱲᱟ ᱠᱮᱫ ᱟᱧ ᱛᱟᱦᱚᱞᱮ ᱛᱟᱦᱮᱸᱱ ᱵᱟᱝ ᱜᱟᱱᱚᱜᱼᱟ ᱱᱤᱛᱚᱜ ᱡᱮᱦᱮᱛᱩ ᱫᱟᱜ ᱡᱟᱹᱲᱤᱭᱼᱟ ᱚᱲᱟᱜ ᱥᱮᱱ ᱨᱮ ᱛᱚᱞᱟ ᱠᱚ ᱜᱤᱰᱤ ᱦᱩᱭᱩᱜ ᱠᱟᱱᱟ ᱚᱱᱟ ᱠᱚ ᱵᱟᱹᱧ ᱜᱚᱲᱚ ᱟᱭᱟ
ᱜᱚᱲ ᱵᱟᱲᱟ ᱨᱮᱦᱚᱸ ᱦᱚᱭ ᱢᱟᱱᱮ ᱢᱮᱥᱨᱮ ᱛᱟᱦᱮᱸ ᱠᱚᱨᱛᱮ ᱜᱮᱞᱮ ᱫᱚ ᱢᱟᱱᱮ ᱦᱳᱭ ᱠᱷᱚᱨᱪᱟ ᱡᱟᱹᱥᱛᱤ ᱧᱚᱜ ᱜᱮᱭᱟ ᱟᱨ ᱡᱩᱫᱤ ᱮᱠᱞᱟ ᱛᱟᱦᱮᱸᱱᱟ ᱛᱟᱦᱚᱞᱮ ᱟᱨᱚ ᱠᱷᱚᱨᱪᱟ ᱡᱟᱹᱥᱛᱤᱜ ᱛᱟ
ᱛᱟᱦᱩᱸ ᱡᱟᱹᱥᱛᱤ ᱚᱱᱟ ᱠᱷᱟᱹᱛᱤᱨ ᱜᱮᱛᱚ ᱦᱮᱡ ᱦᱩᱭ ᱟᱠᱟᱱᱟ ᱟᱛᱩ
ᱯᱚᱭᱥᱟ ᱚᱠᱟ ᱠᱚᱨᱮᱢ ᱠᱷᱚᱨᱪᱟᱭᱟ ᱟᱢ ᱵᱩᱡᱷᱟᱹᱣ ᱜᱮ ᱵᱟᱢ ᱵᱩᱡᱷᱟᱹᱣ ᱧᱟᱢ ᱫᱟᱲᱮᱭᱟᱜᱟ
ᱦᱩ ᱟᱨ ᱵᱟᱡᱟᱨᱮᱢ ᱚᱰᱳᱚᱠ ᱠᱟᱱ ᱥᱮᱜᱮ ᱡᱤᱱᱤᱥ ᱠᱚᱢ ᱧᱮᱞ ᱞᱮᱠᱷᱟᱱ ᱠᱤᱨᱤᱧ ᱜᱮ ᱥᱟᱱᱟᱣᱟ
ᱦᱳᱭ ᱦᱳᱭ ᱱᱚᱣᱟ ᱫᱚ ᱯᱩᱨᱟᱹ ᱴᱷᱤᱠ ᱠᱟᱛᱷᱟ
ᱚᱠᱟ ᱡᱤᱱᱤᱥᱮᱢ ᱢᱚᱱᱮᱭᱟ ᱤᱧ ᱵᱟᱹᱧ ᱠᱤᱨᱤᱧᱟ ᱚᱱᱟ ᱡᱤᱱᱤᱥ ᱜᱮ